ᱦᱮᱞᱳ
ᱦᱮᱸ ᱟᱸᱡᱚᱢ ᱮᱫᱟᱢ
ᱦᱮᱸ ᱱᱤᱛᱚᱜ ᱟᱸᱡᱚᱢᱚᱜ ᱠᱟᱱᱟ
ᱚ ᱟᱪᱪᱷᱟ ᱛᱟᱨᱯᱚᱨᱮ ᱟᱢᱟᱜ ᱠᱷᱚᱵᱚᱨ ᱞᱟᱹᱭ ᱢᱮ
ᱤᱧᱟᱜ ᱟᱸᱜᱼᱼ ᱤᱧᱟᱜ ᱫᱚ ᱪᱮᱜ ᱠᱷᱚᱵᱚᱨᱤᱧ ᱞᱟᱹᱭᱟ ᱢᱟ ᱟᱨ ᱤᱧᱟᱜ ᱫᱚ ᱚᱱᱮ ᱱᱚᱝᱠᱟ ᱜᱮ ᱪᱟᱞᱟᱜ ᱠᱟᱱᱟ ᱦᱟᱸᱰᱮ ᱱᱚᱸᱰᱮ᱾ ᱟᱨ ᱱᱤᱛᱳᱜ ᱠᱷᱚᱱ ᱢᱟ ᱛᱤᱥ ᱦᱤᱞᱳᱜ ᱠᱷᱚᱱ ᱤᱱᱟᱹᱨᱮ ᱤᱱᱟᱹ ᱨᱮ ᱛᱤᱥ ᱫᱤᱱ ᱠᱷᱚᱡ ᱵᱚᱞᱚ ᱦᱩᱭ ᱟᱠᱟᱱᱟ ᱮᱥ ᱫᱤᱱ ᱠᱷᱚᱡ ᱫᱚ ᱟᱨ ᱚᱠᱚᱭ ᱠᱤ ᱥᱚᱢᱚᱭ ᱜᱮ ᱵᱟᱝ ᱮᱢ ᱦᱩᱭ ᱟᱠᱟᱱᱟ
ᱚ
ᱟᱨ ᱦᱟᱸᱰᱮ ᱠᱟᱹᱢᱤ ᱨᱮ ᱪᱟᱞᱟᱣ ᱠᱟᱛᱮ ᱢᱟ ᱟᱨ ᱚᱱᱠᱟ ᱯᱟᱹᱴᱤ ᱴᱟᱴᱤ ᱦᱚᱸ ᱥᱚᱢᱚᱭ ᱵᱟᱝ ᱮᱢ ᱫᱟᱲᱮ ᱟᱠᱚ ᱠᱟᱱ ᱛᱮᱢ ᱵᱩᱡᱷᱟᱹᱣ ᱫᱟᱲᱮᱼᱟ ᱱᱮᱛᱟᱨ ᱨᱮᱱ ᱠᱩᱲᱤ ᱜᱤᱫᱽᱨᱟᱹ ᱡᱩᱫᱤ ᱥᱚᱢᱚᱭ ᱵᱟᱢ ᱮᱢ ᱫᱟᱲᱮ ᱟᱠᱚ ᱠᱷᱟᱱ
ᱛᱟᱦᱮ ᱩᱱᱠᱩ ᱫᱚ ᱟᱨ ᱵᱟᱹᱜᱤᱭᱟᱢ ᱠᱟᱱᱟ ᱠᱚ ᱟᱨ ᱮᱭ ᱠᱟᱨᱚᱱ ᱛᱮ ᱚᱱᱠᱟ ᱯᱟᱹᱴᱤ ᱴᱟᱹᱴᱤ ᱵᱟᱹᱱᱩᱜ ᱠᱚᱣᱟ ᱟᱫᱚ ᱱᱚᱢᱵᱚᱨ ᱠᱚ ᱵᱟᱯᱮ ᱤᱢᱟᱹᱧ ᱠᱟᱱᱟ ᱪᱮᱫ ᱤᱧ ᱢᱮᱱᱟ ᱟᱨ
ᱤᱧ ᱨᱮᱱ ᱵᱟᱹᱱᱩᱜ ᱠᱚᱣᱟ ᱭᱟ ᱤᱧ ᱨᱮᱱ ᱦᱚᱸ ᱵᱩᱡᱷᱟᱹᱣ ᱠᱮᱫᱟᱢ ᱤᱧ ᱨᱮᱱ ᱫᱚ ᱵᱩᱡᱷᱟᱹᱣ ᱠᱮᱫᱟᱢ ᱤᱧ ᱨᱮᱱ ᱫᱚ ᱦᱟᱱᱮ ᱵᱩᱡᱷᱟᱹᱣ ᱫᱟᱲᱮᱭᱟᱜ ᱠᱟᱱ ᱜᱮᱭᱟᱢ ᱛᱚ ᱤᱧ ᱫᱚ ᱡᱩᱫᱟᱹ ᱯᱟᱹᱴᱤ ᱞᱮᱠᱟᱱ ᱦᱚᱲ
ᱦᱮᱸ
ᱟᱠᱚ ᱛᱮᱠᱚ ᱯᱷᱮᱴᱟᱹᱧ ᱠᱷᱟᱱ ᱢᱤᱱᱟᱹᱧᱟ ᱵᱟᱝᱠᱷᱟᱱ ᱫᱚ ᱵᱟᱝ
ᱢᱚᱝᱜᱚᱞᱯᱩᱨ ᱨᱮ ᱱᱚᱝᱠᱟ ᱯᱷᱟᱸᱠᱟ ᱴᱷᱟᱠᱟ ᱡᱟᱦᱟᱸᱭ ᱢᱮᱱᱟᱜ ᱠᱚᱣᱟ ᱥᱮ ᱵᱟᱹᱱᱩᱜ ᱠᱚᱣᱟ ᱚᱱᱠᱟᱠᱩ ᱱᱚᱢᱵᱚᱨ ᱠᱚ
ᱢᱚᱝᱜᱚᱞ ᱯᱩᱨ ᱨᱮᱱ ᱫᱚ ᱩᱱᱠᱩ ᱴᱟᱜ ᱢᱮᱱᱟᱜ ᱠᱚᱣᱟ ᱭᱟ ᱩᱱᱠᱩ ᱡᱤᱞᱮᱧ ᱴᱚᱞᱟ ᱨᱮᱱ
ᱡᱤᱞᱤᱧ ᱴᱚᱞᱟ ᱨᱮᱱ ᱞᱟᱹᱴᱩ ᱚᱲᱟᱜ ᱨᱮᱱ
ᱡᱮᱢ ᱢᱮᱛᱟᱜ ᱡᱟᱦᱟᱸᱭ ᱜᱮ ᱚᱱᱮ ᱦᱤᱞᱳᱜ ᱵᱟᱢ ᱧᱮᱞ ᱠᱮᱫᱮᱭᱟ ᱡᱟᱦᱟᱸᱭ ᱜᱮᱠᱚ ᱢᱮᱛᱟᱣ ᱠᱚ ᱠᱟᱱᱟ ᱩᱱᱠᱩᱜ ᱜᱮ
ᱚᱱᱟᱜᱮ ᱢᱟ ᱩᱱᱠᱩ ᱢᱟ ᱮᱱᱛᱮ ᱠᱚ ᱤᱭᱟᱹ ᱟᱠᱟᱫ ᱮᱠᱮ ᱵᱟᱨᱮ ᱟᱫᱚ ᱚᱱᱠᱟᱱ ᱡᱤᱱᱤᱥ ᱫᱚ ᱪᱟᱞᱟᱜ ᱫᱚ ᱵᱟᱝ ᱢᱚᱡᱚᱜᱼᱟ ᱟᱨᱠᱤ
ᱟᱫᱚ ᱤᱭᱟᱹᱛᱮ ᱪᱟᱞᱟᱜᱼᱟ ᱵᱟᱝ ᱦᱟᱱᱟᱴᱟᱜ ᱛᱟᱦᱮᱸᱱ ᱫᱚ ᱦᱟᱱᱟᱴᱟᱜ
ᱦᱮᱸ ᱟᱫᱚ ᱢᱚᱡᱟ ᱵᱟᱝ ᱟᱹᱭᱠᱟᱹᱜ ᱫᱚ
ᱦᱮᱭ ᱚᱱᱟ ᱩᱱᱟᱹᱜ ᱚᱱᱟ ᱩᱱᱟᱹᱜ ᱫᱷᱟᱵᱤᱡ ᱮᱢ ᱜᱩᱱᱟᱹᱣ ᱞᱮᱠᱷᱟᱡ ᱫᱚ ᱦᱩᱭᱩᱜᱼᱟ ᱭᱟ
ᱦᱮᱸ
ᱩᱱᱟᱹᱜ ᱟ ᱞᱮᱠᱟ ᱦᱩᱭᱩᱜᱼᱟ
ᱟᱪᱪᱷᱟ ᱩᱱᱤ ᱚᱠᱚᱭᱴᱟᱜ ᱵᱮᱱ ᱞᱟᱹᱭᱮᱫ ᱠᱟᱱ ᱛᱟᱦᱮᱸᱱᱚᱜ ᱚᱱᱮ
ᱚᱠᱚᱭ ᱴᱟᱜ
ᱮᱱᱦᱤᱞᱳᱜ ᱮᱱᱦᱤᱞᱳᱜ ᱮᱢ ᱞᱟᱹᱭᱱᱤ ᱞᱟ ᱮᱢ ᱞᱟᱹᱭᱟᱹᱧ ᱠᱟᱱ ᱛᱟᱦᱮᱚᱜ
ᱚᱠᱚᱭ ᱴᱟᱜ ᱭᱟ
ᱦᱟᱱᱮ ᱵᱟᱜᱟᱱ ᱨᱮ ᱡᱮ ᱚᱠᱚᱭᱴᱟᱜ ᱜᱚᱱᱮᱥ ᱵᱟᱦᱩ ᱥᱮ ᱪᱤᱞᱤ ᱩᱱᱠᱩ ᱚᱲᱟᱜ ᱫᱚ ᱚᱠᱟ ᱥᱮᱫ ᱨᱮᱭᱟ
ᱦᱚᱸᱜ ᱚᱸᱰᱮ ᱩᱱᱤ ᱫᱚ ᱵᱟᱠᱥᱟ ᱟᱡ ᱫᱤᱫᱤ ᱠᱟᱱᱟᱭ ᱵᱮ
ᱵᱟᱠᱥᱟ ᱫᱤᱫᱤ ᱭᱟ ᱚ
ᱩᱱᱤᱧ ᱯᱷᱳᱱ ᱞᱮᱫᱟ ᱤᱧᱦᱚᱸ ᱩᱱᱤ ᱟᱡ ᱡᱚᱢᱟᱭ ᱥᱟᱵ ᱮᱲᱮᱜ ᱠᱟᱱᱟ ᱟᱡ ᱤᱧ ᱨᱚᱲ ᱵᱟᱲᱟ ᱠᱮᱫᱟ ᱪᱮᱫ ᱫᱟ ᱠᱚ ᱪᱮᱫᱠᱟ ᱱᱟᱯᱟᱭ ᱵᱟᱲᱟ ᱜᱮᱭᱟ
ᱦᱮᱸ ᱟᱨ ᱚᱠᱚᱭᱴᱟᱜ ᱞᱟᱹᱭᱫᱤᱧ ᱯᱨᱚᱥᱟᱱᱛᱚ ᱢᱟᱭ ᱞᱟᱹᱭᱫᱤᱧ ᱜᱮᱭᱟ ᱵᱟᱨᱦᱮ ᱵᱚᱞᱮ ᱪᱟᱞᱟᱣ ᱠᱟᱱᱟ
ᱟᱫᱚ ᱪᱟᱞᱟᱣ ᱟᱠᱟᱱᱟᱭ ᱥᱮ ᱪᱮᱠᱟᱣ ᱟᱠᱟᱱᱟᱭ ᱠᱤᱱᱛᱩ ᱱᱟᱢᱵᱟᱨ ᱫᱚ ᱦᱟᱹᱱᱤᱭᱟᱜ ᱨᱮ ᱞᱟᱜᱟᱣ ᱠᱟᱱᱟ ᱟᱡ ᱡᱟᱢᱟᱭᱟᱜ ᱨᱮᱢᱟ
ᱚ ᱟᱦ ᱥᱩᱨ ᱫᱤᱱᱚᱜ ᱜᱮ ᱱᱚᱜ ᱚᱭ ᱞᱟᱹᱭᱫᱤᱧ ᱛᱟᱦᱮᱸᱱᱚᱜᱼᱟ
ᱦ ᱚᱠᱚᱭ ᱯᱨᱚᱥᱚᱱᱛᱚᱭ ᱞᱟᱹᱭᱟᱫ ᱢᱮᱭᱟ
ᱦᱮᱸ ᱯᱨᱚᱥᱚᱱᱛᱚᱭ ᱞᱟᱹᱭᱟᱹᱧ ᱠᱟᱱᱟ ᱱᱤᱝᱠᱟᱹ ᱱᱤᱝᱠᱟᱹ ᱵᱮᱯᱟᱨ ᱤᱧ ᱜᱮᱧ ᱠᱩᱞᱤᱫᱮᱭᱟ ᱱᱩᱭ ᱫᱚ ᱚᱠᱚᱭᱴᱟᱜ ᱟᱹᱰᱤ ᱨᱟᱸᱜᱟᱭ ᱯᱷᱚᱱ ᱮᱫᱟ ᱡᱟᱦᱟᱸᱥᱮᱫ ᱜᱮ ᱪᱟᱞᱟ ᱡᱚᱠᱷᱚᱱ ᱧᱮᱞᱤᱧ ᱫᱚ ᱯᱷᱳ ᱮᱲ ᱢᱤᱫ ᱫᱤᱱ ᱠᱩᱥᱩᱢᱚᱱᱰᱤ ᱨᱮ ᱯᱚᱥᱟᱱᱛ ᱛᱟᱞᱤᱧ ᱛᱟᱦᱮᱸ ᱠᱟᱱᱟ ᱟᱫᱚᱭ ᱞᱟᱹᱭᱟᱹᱧ ᱠᱟᱱᱟ ᱢᱮᱛᱟᱭ ᱠᱟᱱᱟ ᱤᱧ ᱫᱚ ᱚᱠᱚᱭ ᱵᱟᱦᱩ ᱠᱟᱱᱟᱭ ᱤᱱᱟᱹᱜ ᱨᱟᱸᱜᱟᱭ ᱯᱷᱳᱱᱫᱟ ᱠᱷᱟᱹᱞᱤ ᱢᱤᱫ ᱨᱚᱠᱚᱢ ᱪᱟᱞᱟᱣᱱᱟᱞᱮ ᱠᱷᱟᱹᱞᱤ ᱜᱟᱹᱰᱤ ᱩᱱᱤ ᱜᱟᱹᱰᱤᱭᱟᱹ ᱛᱮᱜᱮ ᱤᱧ ᱟᱨ ᱯᱚᱥᱟᱱᱛᱚ ᱞᱟᱦᱟ ᱨᱮᱞᱤᱧ ᱫᱩᱲᱩᱵ ᱠᱟᱱᱟ ᱩᱱᱤ ᱫᱚ ᱛᱟᱭᱱᱚᱢ ᱨᱮ ᱟᱨ ᱮᱛᱚ ᱢᱚᱝᱜᱚᱞᱯᱩᱨ ᱠᱚ ᱯᱷᱳᱱᱭ ᱥᱟᱹᱨᱫᱤ ᱟᱠᱟᱱᱟ ᱪᱟᱞᱟᱣᱱᱟ ᱠᱩᱥᱩᱢᱩᱱᱰᱤ ᱯᱷᱮᱰ ᱱᱟᱭ ᱵᱟᱥ ᱥᱴᱮᱱᱰ ᱨᱮ ᱚᱸᱰᱮᱭ ᱯᱷᱳᱱᱮᱫ ᱠᱟᱱ ᱜᱮᱭᱟ ᱟᱫᱚ ᱚᱱᱟᱜᱮᱧ ᱠᱩᱞᱤ ᱦᱮᱸ
ᱦᱚᱲ ᱛᱮ ᱨᱚᱲᱟ ᱥᱮ ᱫᱤᱠᱩ ᱛᱮ
ᱦᱚᱲ ᱛᱮ ᱨᱚᱲ ᱮᱫᱟᱭ
ᱮᱭ ᱵᱟᱝ ᱦᱚᱲ ᱛᱮᱫᱚ ᱵᱟᱭ ᱨᱚᱲᱫᱟ ᱩᱱᱤ ᱦᱚᱲᱛᱮ ᱵᱩᱡᱷᱟᱹᱣᱟ ᱩᱱᱠᱩ ᱡᱚᱛᱚ ᱦᱳᱴᱮᱞ ᱯᱟᱴᱤ ᱠᱟᱱᱟ ᱠᱚ
ᱦᱮᱸ ᱛᱟᱯᱚᱨᱮ ᱤᱧ ᱫᱚ ᱚᱠᱚᱭ ᱥᱟᱛᱮ ᱩᱱᱤ ᱢᱮᱱᱫᱟ ᱦᱮᱸ ᱟᱫᱚ ᱯᱨᱚᱥᱟᱱᱛᱚᱭ ᱞᱟᱹᱭᱫᱟ ᱱᱩᱭ ᱱᱩᱭ ᱠᱟᱱᱟᱭ ᱱᱚᱝᱠᱟ ᱱᱤᱝᱠᱟ ᱟᱫᱚ ᱤᱧ ᱞᱟᱹᱭ ᱫᱟ ᱦᱤᱨᱳ ᱛᱟᱭ ᱟᱫᱚᱭ ᱢᱮᱱᱫᱟ ᱦᱤᱨᱳ ᱢᱟ ᱵᱟᱹᱱᱩᱭ ᱵᱟᱨᱦᱮ ᱪᱟᱞᱟᱣ ᱟᱠᱟᱱᱟ ᱟᱨᱠᱤ ᱟᱫᱚ ᱤᱧ ᱢᱮᱛᱟᱭ ᱠᱟᱱᱟ ᱛᱟᱦᱚᱞᱮ ᱱᱚᱢᱵᱚᱨ ᱡᱚᱜᱟᱲ ᱛᱟᱞᱟᱝ ᱢᱮ ᱚᱱᱠᱟᱭ ᱠᱟᱱᱟᱭ ᱟᱫᱚᱭ ᱢᱮᱱᱫᱟ ᱦᱮᱸ ᱦᱚᱯᱚᱱ ᱯᱮ ᱯᱟᱲᱟᱜ ᱠᱟᱱᱟ ᱱᱮᱭᱟ ᱚᱱᱠᱟᱧ ᱠᱟᱱᱟᱭ ᱦᱮᱸ ᱵᱚᱞᱮ ᱦᱮᱸ ᱟᱫᱚ ᱤᱧ ᱦᱚᱸ ᱟᱨ ᱚᱱᱟ ᱠᱷᱚᱱ ᱡᱟᱹᱥᱛᱤ ᱵᱟᱹᱧ ᱢᱮᱛᱟ ᱵᱟᱲᱟᱫᱮᱭᱟ ᱫᱚᱧ ᱦᱟᱹᱭ
ᱢᱟᱱᱮ ᱤᱧᱟᱹᱜ ᱦᱚᱸ ᱱᱚᱜᱼᱚᱭ ᱤᱧᱦᱚ ᱵᱟᱯᱞᱟ ᱠᱚ ᱞᱟᱹᱭ ᱦᱚᱴᱚ ᱠᱟᱹᱫᱤᱧᱟ ᱵᱟ ᱯᱚ ᱯᱷᱳᱱ ᱮᱫᱟᱠᱚ ᱥᱮ ᱦᱟᱸᱰᱮ ᱤᱭᱟᱹ ᱨᱮ ᱦᱟ ᱛᱚᱨᱚᱝᱜᱚᱯᱩᱨ᱾
ᱚ ᱛᱚᱨᱚᱝᱜᱚᱯᱩᱨ᱾
ᱩᱱᱤᱭᱟᱜ ᱩᱱᱠᱩ ᱠᱚᱲᱟ ᱴᱷᱮᱡᱭᱟ ᱩᱱᱤᱭᱟᱜ ᱨᱚᱲ ᱵᱟᱲᱟᱭ ᱜᱮᱭᱟ ᱟᱢ ᱥᱟᱛᱮ᱾ ᱩᱱᱤᱭᱟᱜ ᱢᱤᱫᱴᱮᱡ ᱠᱚᱲᱟ ᱥᱮ ᱠᱚᱞᱮᱡᱽ ᱨᱮ ᱵᱟᱯᱮ ᱯᱟᱲᱦᱟᱜ ᱠᱟᱱ ᱛᱟᱦᱮᱸᱱᱟ
ᱦᱮᱸ ᱦᱮᱸ ᱦᱮᱸ
ᱩᱱᱠᱩ ᱴᱚᱞᱟ
ᱚᱻ ᱟᱪᱪᱷᱟ ᱦᱮᱸ ᱵᱩᱡᱷᱟᱹᱣ ᱠᱤᱫᱟᱹᱧ
ᱪᱮᱫ ᱵᱟᱝ ᱧᱩᱛᱩᱢ ᱛᱟᱭ ᱩᱱᱤ ᱢᱚᱱᱚ
ᱢᱚᱱᱳᱨᱧᱡᱚᱱ ᱢᱚᱱᱳᱨᱧᱡᱚᱱ
ᱦᱳᱭ ᱦᱳᱭ ᱦᱳᱭ ᱩᱱᱠᱩ ᱴᱚᱞᱟ ᱤᱧ ᱵᱷᱳᱡᱽ ᱦᱤᱞᱳᱜ ᱤᱧ ᱪᱟᱞᱟᱜ ᱟᱹᱧ ᱫᱟᱱ ᱤᱧ ᱮᱢ ᱦᱚᱴᱚᱠᱟᱜᱼᱟ ᱟᱨ ᱤᱧ ᱦᱤᱡᱩᱜᱼᱟ
ᱤᱧ ᱦᱚᱸ ᱵᱟᱯᱞᱟ ᱢᱤᱫᱴᱮᱱ ᱵᱚᱱᱫᱷᱩ ᱠᱚᱲᱟᱭ ᱞᱟᱹᱭ ᱟᱠᱟᱫᱤᱟ ᱠᱟᱥᱤᱢᱯᱩᱨ ᱨᱮ ᱛᱤᱱ ᱛᱟᱹᱨᱤᱠᱷ
ᱚᱠᱟ ᱠᱟᱥᱤᱢᱯᱩᱨᱭᱟ ᱵᱩᱱᱤᱭᱟᱹᱛᱯᱩᱨ
ᱦᱮᱸ ᱦᱮᱸ
ᱟᱫᱚ ᱚᱸᱰᱮᱜᱤ ᱪᱟᱞᱟᱜ ᱦᱩᱭᱩᱜᱼᱟ ᱦᱮᱸ ᱵᱷᱚᱡᱽ ᱡᱚᱢ ᱵᱷᱚᱡᱽ ᱡᱚᱢ ᱟᱹᱜᱩᱭ ᱦᱩᱭᱩᱜᱼᱟ ᱪᱟᱞᱟᱜ ᱦᱩᱭᱩᱜᱼᱟ ᱵᱷᱚᱡ ᱦᱤᱞᱚᱻᱜ᱾
ᱦᱳᱭ ᱦᱳᱭ
ᱟᱨ ᱟᱞᱮ ᱟᱹᱛᱩᱨᱮ ᱟᱨ ᱩᱱᱠᱩᱣᱟᱜ ᱟᱞᱮ ᱟᱹᱛᱩ ᱨᱮ ᱵᱟᱨ ᱯᱮ ᱦᱚᱲ ᱯᱮ ᱦᱚᱲ ᱠᱚ ᱞᱟᱹᱭᱟᱠᱟᱜ ᱞᱮᱭᱟ ᱛᱚ ᱵᱚᱱᱫᱷᱩ ᱠᱚᱲᱟ ᱠᱟᱱᱟᱭ ᱜᱟᱛᱤ ᱠᱚᱲᱟ᱾ ᱟᱫᱚ ᱱᱤᱛᱳᱜ ᱫᱚᱭ ᱞᱮᱯᱷᱟᱨᱤᱜ ᱠᱟᱱᱟ ᱵᱟᱞᱮ᱾ ᱤᱧ ᱥᱚᱯᱚᱱ ᱟᱨ ᱫᱤᱱᱮᱥ ᱫᱟ ᱯᱷᱤᱞᱤᱯ
ᱟᱨ ᱱᱤᱛᱚᱜ ᱫᱚᱭ ᱞᱮᱯᱷᱟᱨᱤ ᱵᱟᱲᱟᱜ ᱠᱟᱱᱟ ᱛᱚ ᱯᱚᱨᱤᱢᱟᱞ ᱛᱟᱭ ᱱᱩᱛᱩᱢ
ᱪᱟᱞᱟᱜ ᱦᱩᱭᱩᱜᱼᱟ ᱢᱤᱫ ᱴᱳᱴᱳ ᱜᱟᱡ ᱡᱟᱜᱮ ᱡᱩᱫᱤ ᱡᱟᱦᱟᱸᱭ ᱯᱷᱤᱨᱤ ᱛᱮᱠᱚ ᱪᱟᱞᱟᱜ ᱠᱷᱟᱱ ᱤᱭᱟᱹ ᱡᱟᱦᱟᱸᱭ ᱵᱷᱚᱜᱚᱛ ᱦᱚᱲ
ᱟᱹᱰᱤ ᱟᱸᱴ ᱱᱟᱹ ᱠᱚᱨᱮ ᱢᱟᱠᱚ ᱪᱟᱞᱟᱜ ᱠᱟᱱᱟ ᱟᱫᱚ ᱚᱱᱟ ᱠᱚᱨᱮ ᱫᱚ ᱠᱤᱱᱛᱩ ᱦᱚᱲ ᱦᱚᱸ ᱚᱱᱠᱟ ᱜᱮᱠᱚ ᱦᱚᱲᱚᱜᱼᱟ᱾
ᱟᱹᱰᱤ ᱟᱹᱰᱤ ᱡᱟᱹᱥᱛᱤ ᱦᱮᱸ,
ᱦᱮᱸ ᱟᱹᱰᱤ ᱨᱟᱸᱜᱟᱣ ᱠᱚ ᱦᱚᱲᱚᱜᱼᱟ᱾
ᱦᱩᱸ
ᱟᱫᱚ ᱯᱟᱭᱥᱟ ᱦᱚᱸᱭ ᱯᱟᱭᱥᱟᱣᱟᱠᱟᱫᱟ ᱪᱮᱜ ᱟᱨ ᱩᱱᱤ ᱴᱷᱮᱜ ᱫᱚ ᱯᱟᱭᱥᱟ ᱠᱚᱢ ᱢᱮᱱᱟ ᱥᱮ ᱪᱮᱫ? ᱫᱤᱱ ᱜᱮᱞᱮ ᱫᱤᱱ ᱜᱮᱞᱮ ᱟᱨ ᱵᱟᱞᱮ ᱵᱮᱭᱚᱥᱛᱟᱭᱼᱟ᱾ ᱫᱤᱱᱮᱥ ᱫᱟ ᱛᱟᱹᱠᱩ ᱫᱤᱱᱮᱥ ᱫᱟ ᱛᱟᱹᱠᱩ ᱞᱮᱠᱟᱱ ᱵᱚᱭᱚᱥᱠᱚ ᱠᱟᱱᱟᱭ᱾
ᱢᱟᱱᱮ ᱫᱚ ᱩᱱᱤ ᱡᱚᱜᱟᱲ ᱴᱷᱤᱠ ᱠᱟᱛᱮ ᱜᱤ,
ᱦᱮᱸ ᱯᱩᱨᱟᱹ ᱞᱮᱯᱷᱟᱨᱤ ᱠᱟᱱᱟᱭ ᱩᱱᱤ ᱯᱟᱨᱢᱮ ᱢᱟ ᱥᱟᱵ ᱠᱟᱜ ᱟᱢ ᱦᱟᱡᱟᱨ ᱵᱟᱨᱚᱥᱚ ᱴᱟᱠᱟ ᱢᱟ ᱫᱤᱱ ᱮ ᱧᱟᱢᱮᱜ ᱠᱟᱱ ᱾
ᱟᱨᱦᱚᱸ ᱱᱟᱭᱮᱴ ᱨᱮᱢᱟ ᱡᱟᱹᱥᱛᱤ ᱜᱮ ᱫᱩ ᱦᱟᱡᱟᱨ ᱯᱚᱪᱤᱥ ᱥᱳ ᱴᱟᱠᱟ ᱛᱮᱢᱟ ᱠᱚ ᱦᱟᱛᱮᱜ ᱠᱟᱱ᱾
ᱟᱨ ᱱᱤᱛ ᱠᱷᱚᱱ ᱩᱱᱤ ᱫᱚᱭ ᱞᱮᱯᱷᱟᱨᱤ ᱠᱟᱱᱟᱭ?
ᱛᱟᱦᱚᱞᱮ
ᱟᱵᱩ ᱠᱚᱫᱚ ᱪᱮᱜ ᱵᱟᱱ ᱪᱮᱠᱟᱭᱮᱜᱼᱟ ᱦᱟ
ᱟᱵᱚ ᱠᱚᱦᱚᱸ ᱵᱟᱵᱚ ᱩᱱᱚᱛᱤ ᱫᱟᱲᱤᱭᱟᱜᱼᱟ ᱦᱳᱭᱛᱚ ᱚᱱᱠᱟᱧ ᱟᱹᱭᱠᱟᱹᱣᱮᱫᱼᱟ᱾
ᱠᱟᱛᱮᱜ ᱜᱮ ᱫᱚᱜᱚᱱ ᱠᱷᱟᱴᱟᱣ ᱠᱟᱛᱮᱜ ᱜᱮ ᱩᱥᱩᱞ ᱠᱚ ᱦᱩᱭᱩᱜᱼᱟ ᱦᱮᱸ
ᱟᱫᱚ ᱱᱟᱜᱽ ᱫᱤᱱᱚᱢ ᱠᱷᱟᱴᱟᱣᱮᱭᱟ?
ᱦᱮᱸᱭᱟ ᱤᱧ ᱵᱟᱹᱧ ᱠᱟᱹᱢᱤ ᱫᱟᱲᱮᱭᱟᱜ ᱠᱟᱱ ᱜᱮᱭᱟ ᱱᱚᱜᱼᱚᱭᱟ ᱱᱚᱜᱼᱚᱭ, ᱠᱟᱹᱢᱤ ᱛᱟᱞᱟᱣᱛᱤᱧ ᱯᱤᱰᱟᱹ ᱛᱤᱱ ᱟᱹᱲᱤ ᱢᱮ ᱱᱟᱥᱮ ᱟᱜ ᱱᱟᱥᱮᱭᱟᱜ᱾ ᱟᱨᱮ ᱵᱟᱯ ᱢᱟᱜ ᱵᱟᱹᱧ ᱢᱟᱜ ᱫᱟᱲᱮᱜ ᱠᱟᱱ ᱭᱟ, ᱥᱤᱫᱟᱹᱭ ᱮᱠᱚᱢ ᱯᱮᱱ ᱦᱟᱣᱟ ᱡᱚᱢ ᱡᱚᱢ ᱛᱤᱧ ᱪᱮᱜ ᱠᱟᱧ ᱟᱹᱭᱠᱟᱹᱣ ᱮᱫᱟ ᱠᱷᱟᱞᱤᱧ ᱵᱟᱞ ᱵᱟᱞᱟᱣ ᱠᱷᱟᱱᱤᱧ ᱵᱟᱞ ᱵᱟᱞᱟᱣ ᱠᱟᱱᱟ ᱾
ᱚᱱᱟ ᱢᱟ ᱠᱟᱛᱷᱟ ᱟᱭ ᱤᱧ ᱢᱟ ᱤᱧ ᱢᱟ ᱱᱚᱜᱼᱚᱭ ᱠᱟᱹᱢᱤ ᱠᱚ ᱦᱮᱜ ᱠᱟᱛᱮ ᱦᱚᱸᱜ ᱱᱤᱛᱦᱚᱸ ᱟᱹᱣᱨᱤᱧ ᱵᱟᱹᱭᱦᱟᱹᱲ ᱜᱮ ᱟᱹᱣᱨᱤ ᱢᱚᱸᱡ ᱛᱮ, ᱠᱩᱰᱤ ᱥᱟᱜ ᱠᱟᱹᱛᱤᱧ ᱯᱮ ᱟᱨ ᱠᱩᱰᱤ ᱰᱟᱸᱰᱚᱢ ᱨᱟᱹᱯᱩᱫ ᱠᱟᱱ ᱛᱤᱧᱟᱹ ᱟᱨ ᱤᱧᱫᱚᱧ ᱢᱮᱱ ᱫᱟ, ᱞᱟᱦᱟ ᱨᱮᱜᱮ ᱱᱟᱹᱠᱩ ᱚᱲᱟᱜ ᱠᱚᱨᱮᱱᱟᱜ ᱠᱟᱹᱢᱤ ᱥᱚᱭᱫᱚ ᱞᱮᱠᱷᱟᱡ ᱡᱟᱜᱮ ᱪᱚᱨᱚᱢ ᱜᱮ ᱥᱮᱜ ᱪᱟᱞᱟᱜ ᱦᱩᱭᱩᱜᱼᱟ ᱦᱟᱸᱜ,
ᱟᱫᱚ ᱪᱮᱜ ᱪᱮᱠᱟᱜ ᱠᱟᱱᱟ ᱵᱟᱝ ᱫᱚ ᱵᱟᱝᱫᱟ ᱡᱮ ᱜᱚᱨᱚᱢ ᱠᱟᱱᱟ ᱟᱹᱰᱤ ᱚᱛᱤᱨᱤᱠᱛᱚ ᱡᱩᱫᱟᱹ ᱜᱮ ᱜᱚᱨᱚᱢ ᱠᱟᱱ ᱮᱱᱛᱮ᱾
ᱢᱟ ᱛᱟᱦᱞᱮ ᱞᱟᱹᱭ ᱢᱟ
ᱟᱫᱚ ᱤᱧ ᱢᱮᱱ ᱱᱤᱛ ᱨᱤᱜᱮ ᱵᱟᱨᱦᱮ ᱪᱟᱞᱟᱣ ᱢᱚᱠᱚᱧ ᱠᱚ ᱦᱩᱭᱩᱜ ᱚᱜᱼᱟ᱾ ᱵᱟᱹᱦᱩ ᱡᱚᱝ ᱠᱟᱛᱮᱫ ᱫᱚ ᱟᱨ ᱵᱟᱝ ᱵᱟᱨᱦᱮ ᱫᱚ ᱵᱟᱝ ᱪᱟᱞᱟᱣ ᱦᱩᱭᱩᱜᱼᱟ᱾
ᱱᱮᱛᱟᱨ ᱫᱚ ᱵᱩᱡᱷᱟᱹᱜ ᱠᱟᱱ ᱜᱮᱭᱟᱢ ᱪᱟᱞᱟᱣ ᱞᱮᱱᱠᱷᱟᱱ ᱜᱮ ᱵᱤᱯᱚᱛᱭᱟ᱾ ᱟᱨ ᱤᱧ ᱢᱟᱠᱚ ᱢᱤᱛᱟᱹᱧ ᱠᱟᱱᱟ ᱡᱮ ᱧᱟᱢ ᱞᱤᱠᱩ ᱢᱮ ᱛᱟᱨᱯᱚᱨᱮ ᱵᱟᱨᱦᱮ ᱪᱟᱞᱟᱜ ᱢᱮ᱾
ᱦᱮᱭ ᱚᱱᱠᱟ ᱫᱚ ᱟᱞᱚᱢ ᱪᱟᱞᱟᱜᱟ᱾ ᱤᱧᱟᱹᱜ ᱠᱟᱛᱷᱟ ᱦᱩᱭᱩᱜ ᱠᱟᱱᱟ ᱡᱟᱢ ᱪᱟᱞᱟᱜ ᱠᱷᱟᱱ ᱵᱟᱨᱦᱮ ᱪᱟᱞᱟᱣ ᱨᱮᱭᱟᱜ ᱥᱚᱠ ᱢᱮᱱᱟᱜ ᱛᱟᱢ ᱠᱷᱟᱱ ᱱᱤᱛᱚᱜ ᱨᱮᱜᱮ ᱯᱩᱨᱟᱹᱣ ᱠᱟ ᱡᱮᱦᱮᱸᱛᱩ ᱰᱺᱜᱣᱟᱹ ᱢᱮᱱᱟᱢᱟ᱾
ᱦᱮᱸ ᱯᱚᱨᱮ ᱛᱮ ᱨᱤᱠᱥᱟ ᱱᱮᱡ ᱟᱡ ᱠᱟᱢ ᱨᱮᱱ ᱵᱟᱹᱦᱩ ᱠᱩᱲᱤᱢ ᱧᱮᱞᱮᱫ ᱠᱚᱜᱣᱟ ᱛᱚ?
ᱦᱩᱸ᱾ ᱯᱟᱸᱥ ᱴᱟᱭᱤᱢ ᱯᱷᱚᱱ ᱞᱮᱠᱷᱟᱱ ᱯᱟᱸᱪ ᱫᱷᱟᱣ ᱮᱢ ᱯᱷᱚᱱᱟᱭ ᱠᱷᱟᱡ ᱜᱮ ᱦᱮᱸ᱾
ᱦᱩᱸ᱾ ᱚᱱᱟ ᱠᱟᱱᱟ ᱠᱟᱛᱷᱟ ᱡᱮ ᱟᱨ ᱟᱡ ᱠᱟᱞ ᱨᱮᱭᱟᱜ ᱡᱮ ᱟᱵᱚ ᱟᱪᱷᱟ ᱪᱟᱞᱟᱜ ᱠᱟᱱᱟ᱾
ᱦᱮᱸ ᱟᱵᱚ ᱦᱚᱲ ᱫᱚ ᱡᱟᱹᱥᱛᱤ ᱜᱮᱭᱟ ᱫᱤᱠᱩ ᱦᱚᱸ ᱢᱟᱱᱮ ᱚᱱᱠᱟ ᱫᱤᱠᱩ ᱦᱚᱸ ᱪᱟᱞᱟᱜ ᱠᱟᱱ ᱛᱟᱠᱚ ᱜᱮᱭᱟ ᱡᱮᱢᱚᱱ ᱩᱱᱠᱩ ᱫᱚ ᱚᱱᱠᱟ ᱫᱚ ᱵᱟᱝᱟ᱾ ᱟᱨᱠᱤ
ᱚᱱᱟ ᱠᱷᱩᱞᱟᱹᱢ ᱠᱷᱩᱞᱟ ᱛᱟᱵᱚᱱ᱾
ᱟ ᱠᱷᱩᱵ ᱮᱠᱴᱟ ᱢᱟᱱᱮ ᱥᱚᱦᱚᱨ ᱨᱮ ᱢᱟᱱᱮ ᱥᱟᱵ ᱠᱟᱢ ᱩᱱᱠᱩ ᱫᱚ ᱯᱚᱧᱪᱟᱥ ᱯᱟᱨᱥᱮᱱ ᱪᱟᱞᱟᱜ ᱠᱟᱱ ᱛᱟᱠᱚᱣᱟ ᱯᱚᱧᱪᱟᱥ ᱯᱟᱨᱥᱮᱱ ᱥᱮᱱ ᱫᱚ ᱢᱮᱱᱟᱜᱼᱟ ᱦᱮᱸ ᱟᱨ ᱟᱵᱩ ᱦᱚᱲ ᱫᱚ ᱥᱚ ᱨᱮ ᱱᱮᱨᱟᱱᱚᱵᱵᱮᱭ ᱯᱟᱨᱥᱮᱱ ᱡᱩᱫᱤ ᱢᱚᱸᱡᱽ ᱠᱷᱟᱡ ᱤᱭᱟᱹ ᱱᱮᱨᱟᱱᱚᱵᱵᱮ ᱯᱟᱨᱥᱮᱱ ᱵᱟᱹᱲᱤᱡ ᱠᱷᱟᱡ ᱮᱠ ᱯᱟᱨᱥᱮᱱ ᱢᱚᱸᱡ ᱮ ᱛᱮᱦᱮᱱᱟ᱾
ᱦᱩᱸ ᱦᱩᱸ ᱦᱩᱸ᱾
ᱚᱱ ᱚᱝᱠᱟ ᱦᱩᱭ ᱟᱠᱟᱱᱟ ᱟᱵᱚ ᱡᱟᱢᱟᱱᱟ᱾
ᱵᱟᱜᱟᱱ ᱨᱮᱜᱮ ᱵᱟᱢ ᱧᱮᱞ ᱠᱮᱫᱟ ᱟᱢ ᱫᱚ ᱜᱷᱚᱴᱚᱱᱟ ᱠᱚ ᱦᱟᱝ?
ᱥᱟᱞᱟ ᱢᱤᱫᱴᱮᱡ ᱦᱚᱸ ᱵᱟᱝ ᱦᱩᱭᱩᱜ᱾
ᱤᱱᱟᱹᱝ ᱠᱚ ᱪᱟᱞᱟᱜ ᱠᱟᱱᱟ ᱵᱮᱰᱚ ᱚᱱᱟᱜᱤᱧ ᱢᱮᱱᱫᱟ ᱞᱮᱣᱲᱟ ᱤᱧ ᱦᱚᱸ ᱪᱮᱫᱟᱜ ᱵᱟᱝ ᱜᱩᱪᱩ ᱵᱟᱞᱟ ᱵᱟᱹᱧ ᱦᱩᱭᱞᱮᱱ᱾
ᱚᱱᱟᱜᱮᱢᱟ ᱯᱟᱭᱥᱟ ᱟᱞᱟᱭᱟ ᱵᱟᱹᱵᱩ ᱦᱚᱲ ᱦᱚᱸ ᱯᱟᱭᱥᱟ ᱟᱞᱟᱢ ᱛᱟᱦᱮᱱ ᱠᱷᱟᱱ ᱪᱮᱫ ᱮᱢ ᱢᱮᱱᱟ ᱟᱨ
ᱤᱧ ᱧᱮᱞ ᱵᱟᱲᱟᱭᱮᱫ ᱠᱚᱣᱟ ᱵᱟᱝᱧᱟ ᱫᱤᱱᱟᱹᱢ ᱛᱤᱦᱤᱱ ᱦᱚᱸᱠᱚ ᱪᱟᱞᱟᱣ ᱮᱱᱟ ᱛᱤᱦᱤᱱ ᱦᱚᱸ ᱚᱱᱟ ᱴᱟ. ᱭᱤᱢ ᱜᱮ ᱩᱱᱤ ᱦᱚᱸᱭ ᱪᱟᱞᱟᱣᱱᱟ᱾
ᱩᱱᱤ ᱦᱚᱸᱭ ᱪᱟᱞᱟᱣ ᱞᱮᱱᱟ ᱪᱮᱫ ᱮᱢ ᱢᱮᱱᱟ ᱟᱨ ᱯᱟᱭᱥᱟ ᱵᱟᱹᱱᱩᱜ ᱛᱟᱵᱚᱱᱟ ᱟᱵᱩ ᱫᱚ ᱤᱱᱟᱹᱛᱮ ᱠᱚᱭᱚᱜ ᱠᱟᱠᱚ ᱠᱟᱱᱟᱵᱚ ᱵᱚᱠᱟ ᱫᱮᱭᱟ ᱞᱮᱠᱟ᱾
ᱦᱩᱸ ᱦᱩᱸ᱾
ᱛᱟᱦᱞᱮ ᱯᱟᱭᱥᱟ ᱪᱮᱫ ᱞᱮᱠᱟᱱ ᱡᱤᱱᱤᱥ ᱠᱟᱱᱟ ᱦᱮᱸ?
ᱟᱨ ᱡᱟᱹᱥᱛᱤ ᱚᱱᱟ ᱠᱚᱨᱮᱢ ᱞᱚᱵᱷ ᱞᱮᱷᱟᱡ ᱵᱟᱝ ᱵᱟᱹᱲᱤᱡ ᱪᱟᱵᱟ ᱢᱮᱭᱟ?
ᱦᱮᱸ ᱚᱱᱟ ᱠᱚᱨᱮ ᱱᱤᱡᱮᱨ ᱡᱩᱫᱤ ᱱᱤᱡᱮᱨᱟᱜ ᱛᱟᱦᱮᱱ ᱠᱷᱟᱡ ᱫᱚ ᱟᱨ ᱯᱚᱨᱮᱨ ᱟᱞᱚᱯᱮ ᱤᱭᱟᱹ ᱵᱟᱠᱷᱟᱡ ᱱᱤᱡᱮᱨ ᱫᱚᱢ ᱵᱩᱡᱷᱟᱹᱣ ᱫᱟᱲᱮᱭᱟᱜ ᱠᱟᱱ ᱜᱮᱭᱟ ᱮᱠᱫᱚᱢ ᱥᱚᱝᱥᱟᱨ ᱠᱚ ᱵᱟᱹᱲᱤᱡ ᱪᱟᱵᱟᱜ ᱥᱩᱫᱷᱟᱹᱭ᱾
ᱦᱟᱸ ᱚᱱᱟᱛᱮ ᱟᱫᱷᱮᱢ ᱠᱚ ᱢᱮᱱᱟ ᱵᱩᱡᱷᱟᱹᱣ ᱠᱮᱫᱟᱢ ᱢᱤᱫᱴᱮᱴᱤᱡ ᱛᱮᱜᱮ ᱠᱩᱥᱤ ᱛᱟᱦᱮᱱ ᱢᱮ ᱵᱚᱞᱮ ᱦᱟᱝ᱾
ᱦᱩᱸ᱾
ᱟᱥᱚᱞᱮ ᱟᱥᱚᱞᱮ ᱪᱮᱫ ᱮᱢ ᱢᱮᱱᱟ ᱟᱨ
ᱩᱸ ᱚᱱᱟᱜᱮ ᱟᱫᱚ ᱪᱮᱫ ᱪᱟᱸᱫᱚ ᱵᱚᱸᱜᱟ ᱦᱟᱸᱜ ᱪᱮᱫ ᱞᱮᱠᱟᱱ ᱵᱟᱹᱦᱩ ᱠᱩᱲᱤ ᱮᱢᱟ ᱵᱚᱱ ᱠᱟᱱᱟ᱾
ᱩᱦᱩᱸ ᱚᱱᱟᱢᱟ ᱠᱟᱛᱷᱟ
ᱱᱟᱥᱤᱵ ᱪᱤᱛᱟᱱ ᱨᱮ᱾
ᱵᱩᱡᱷᱟᱹᱣ ᱠᱮᱫᱟᱢ ᱱᱮᱛᱟᱨ ᱡᱩᱫᱤᱢ ᱨᱚᱲ ᱵᱟᱲᱟᱭ ᱠᱷᱟᱡ ᱛᱟᱦᱞᱮ ᱴᱷᱤᱠ ᱜᱮᱭᱟ ᱟᱨ ᱵᱮᱜᱚᱨ ᱛᱮᱢ ᱨᱚᱲ ᱞᱮᱠᱷᱟᱡ ᱢᱟ ᱦᱟᱱᱮ ᱵᱷᱤᱰᱭᱚ ᱠᱚ ᱵᱟᱢ ᱧᱮᱞ ᱫᱟ᱾ ᱱᱤᱭᱟᱹ ᱵᱚᱞᱮ ᱤᱧ ᱨᱮᱱ ᱜᱟᱞᱯᱷᱨᱮᱱᱰ ᱮ ᱛᱟᱦᱮᱸ ᱠᱟᱱᱟ ᱦᱟᱹᱱᱤ ᱦᱚ ᱵᱚᱞᱮᱭ ᱢᱮᱱᱟ᱾
ᱦᱮᱸ ᱦᱮᱸ ᱟᱫᱚ ᱦᱚᱜ ᱚᱭ ᱟᱵᱚ ᱡᱮᱢᱚᱱ ᱦᱮᱸ᱾ ᱦᱚᱭ ᱤᱱᱟᱹᱜ ᱫᱤᱱ ᱠᱷᱚᱡ ᱢᱟ ᱠᱟᱹᱴᱤᱡ ᱠᱷᱚᱡ ᱢᱟ ᱠᱚᱱᱚ ᱮᱠᱫᱚᱢ ᱯᱟᱨᱥᱚᱱᱟᱞ ᱤᱭᱟᱹ ᱜᱮ ᱵᱟᱹᱱᱩᱜ ᱠᱚᱫ ᱛᱚᱵᱚᱱ ᱦᱮᱸ ᱥᱮ ᱵᱟᱝ ᱟᱨ ᱱᱮ ᱛᱚ ᱡᱮ ᱚᱭ ᱡᱮ ᱱᱤᱛᱚᱜ ᱡᱮ ᱟᱢᱮᱢ ᱢᱮᱱᱟ ᱦᱟᱹᱭ ᱱᱩᱭ ᱠᱩᱲᱤ ᱥᱟᱶᱛᱤᱧ ᱨᱚᱲᱟ ᱟᱨᱤᱧ ᱫᱚ
ᱢᱮᱱᱟᱜ ᱛᱤᱧᱟᱹ ᱦᱮᱸ ᱚᱵᱚᱥᱥᱳᱭ᱾
ᱱᱚᱜᱼᱚ ᱱᱚᱝᱠᱟ ᱮᱠ ᱡᱟᱜᱟ ᱨᱮ ᱚᱱᱠᱟ ᱵᱟᱲᱟ ᱠᱤᱫᱟᱹᱧ ᱴᱷᱤᱠ ᱜᱮᱭᱟ ᱵᱟᱝᱜᱮ ᱦᱩᱭᱩᱜ ᱢᱟᱥ ᱠᱷᱤᱞᱤᱭᱟ᱾
ᱩᱝ ᱟᱸᱜ᱾ ᱚᱸ ᱤᱧ ᱦᱚᱸ ᱢᱟᱱᱮ ᱩᱱᱤᱧ ᱨᱟᱠᱷᱤ ᱨᱚᱴᱮ ᱠᱟᱱᱟ ᱞᱟᱹᱜᱤᱫ᱾ ᱵᱮᱰᱚ ᱦᱚᱲᱮ ᱛᱟᱦᱮᱱ ᱠᱷᱟᱡ ᱟᱹᱜᱩ ᱠᱮᱭᱟ ᱦᱟᱝ ᱟᱫᱚ ᱫᱤᱠᱩᱭᱱᱟ ᱟᱨᱠᱤ᱾
ᱟᱨ ᱫᱤᱠᱩ ᱦᱚᱸ ᱟᱹᱜᱩ ᱠᱟᱜ ᱢᱮᱥᱮ ᱫᱩᱥ ᱛᱚ ᱠᱟᱹᱢᱤ ᱞᱮᱠᱷᱟᱡ ᱜᱮ ᱦᱩᱭᱱᱟ᱾
ᱮᱭ ᱵᱟ ᱦᱚᱲᱮ ᱛᱟᱦᱮᱸᱱ ᱠᱷᱟᱡ ᱢᱟ ᱪᱮᱫ ᱮᱢ ᱢᱮᱱᱟ᱾
ᱟᱢᱮᱢ ᱵᱩᱡᱷ ᱫᱟᱲᱮ ᱠᱭᱫᱮᱭᱟ ᱟᱵᱚ ᱦᱚᱲ ᱨᱮᱱ ᱚᱲᱟᱜ ᱚᱨ ᱩᱥᱩᱲ ᱵᱟᱹᱲᱤ ᱦᱮᱸ᱾
ᱦᱟᱸ ᱢᱮᱛᱟᱹᱧ ᱠᱟᱱᱟ ᱠᱚ ᱵᱟᱝ ᱩᱱᱠᱩ ᱠᱚᱲᱟ᱾ ᱢᱮᱛᱟᱹᱧ ᱠᱟᱱᱟ ᱠᱚ ᱦᱚᱲ ᱜᱮ ᱟᱹᱜᱩ ᱠᱩᱢ ᱫᱤᱠᱩ ᱫᱚ ᱟᱞᱚᱢ ᱟᱹᱜᱩ ᱠᱚᱣᱟ ᱦᱚᱲ ᱫᱤᱠᱩ ᱫᱚ ᱟᱹᱜᱩᱭᱮᱫ ᱠᱷᱟᱱᱮᱢ ᱪᱟᱵᱟᱭᱱᱟ ᱟᱢᱫᱚ᱾
ᱦᱮᱸ ᱟᱨᱠᱤ ᱡᱮᱢᱚᱱ ᱱᱚᱭ ᱚᱭ ᱱᱟᱹᱭᱦᱟᱹᱨ ᱠᱚ ᱪᱟᱞᱟᱣ ᱵᱟᱲᱟᱜ ᱥᱮ ᱡᱟᱦᱟᱸ ᱛᱤᱜᱤ᱾ ᱢᱟᱡᱟ ᱵᱟᱝ ᱤᱠᱟ ᱹᱜᱼᱟ ᱡᱮᱢᱚᱱ ᱟᱹᱵᱩ ᱦᱚᱲᱟᱜ ᱟᱫᱚ ᱵᱟᱯᱞᱟ ᱠᱚ ᱡᱟᱸᱦᱟ ᱥᱮᱫ ᱮᱢ ᱪᱟᱞᱟᱣ ᱵᱟᱲᱟ ᱞᱮᱠᱷᱟᱱ ᱚᱱᱩᱥᱴᱷᱟᱱ ᱠᱚᱨᱮ ᱢᱚᱡᱟ ᱜᱮ ᱟᱞᱟᱫᱟ᱾ ᱛᱟᱨ ᱯᱚᱨᱮ ᱠᱟᱛᱷᱟ ᱫᱚ ᱚᱱᱟ᱾
ᱦᱮᱸ, ᱩᱱᱤ ᱫᱚ ᱯᱷᱳᱱ ᱵᱟᱲᱟ ᱠᱮᱫᱟᱭ ᱮᱦᱚᱵ᱾
ᱢᱤᱫᱴᱮᱱ ᱵᱟᱜ
ᱦᱮᱸ ᱦᱮᱸ
ᱪᱮᱜ ᱮᱢ ᱞᱟᱹᱭ ᱠᱮᱜ ᱟ
ᱚᱠᱟᱨᱮᱢ ᱞᱟᱹᱭ ᱠᱮᱫᱟ ᱞᱚᱦᱟᱜᱚᱧᱡᱽ ᱫᱚ ᱵᱟᱝ ᱤᱭᱟᱹ ᱥᱩᱠᱟᱱᱫᱤ ᱦᱮᱸ᱾
ᱦᱮᱸ
ᱛᱟᱨᱯᱚᱨᱮ
ᱚᱸᱰᱮᱱᱤᱡ ᱢᱤᱫᱴᱮᱱ ᱠᱩᱲᱤ ᱛᱟᱦᱮᱸ ᱠᱟᱱᱟ ᱯᱩᱨᱟᱹ ᱵᱟᱵᱞᱤ ᱧᱩᱛᱩᱢ ᱛᱟᱭ ᱯᱩᱨᱟᱹ ᱥᱟᱞᱟ ᱠᱮᱨᱟᱥ ᱮ ᱡᱚᱢ ᱵᱟᱲᱟ ᱠᱟᱜᱟᱭ
ᱯᱩᱨᱟᱹ ᱱᱚᱢᱵᱚᱨ ᱟᱨ ᱢᱤᱫ ᱫᱤᱱ ᱠᱚ ᱧᱮᱯᱮᱞ ᱮᱸᱲ ᱠᱮᱫᱮᱭᱟ ᱯᱩᱨᱟᱹ ᱥᱟᱞᱟ ᱤᱧ ᱴᱷᱮᱱ ᱯᱷᱚᱱ ᱠᱟᱫᱟᱭ ᱢᱤᱛᱟᱹᱧ ᱠᱟᱱᱟᱭ ᱤᱫᱤ ᱠᱷᱟᱱ ᱤᱫᱤᱧ ᱢᱮ ᱵᱟᱠᱷᱟᱤᱧ ᱜᱚᱡᱚᱜ ᱠᱟᱱᱟ᱾ ᱦᱟᱹᱴ ᱤᱧ ᱫᱚ ᱥᱟᱞᱟ ᱵᱟᱹᱧ ᱟᱹᱜᱩ ᱢᱮᱭᱟ ᱥᱟᱞᱟ ᱡᱩᱫᱟᱹ ᱡᱟᱹᱛ ᱨᱮᱱ ᱠᱟᱱᱟᱢ ᱦᱮᱸ
ᱤᱧᱤᱧ ᱢᱮᱛᱟᱭ ᱠᱟᱱᱟ ᱧᱮᱞ ᱢᱮ ᱟᱹᱜᱩᱢᱤᱭᱟᱹᱧ ᱟᱢ ᱟᱯᱮ ᱚᱲᱟᱜ ᱨᱮᱱ ᱦᱚᱲ ᱦᱚᱸ ᱵᱟᱠᱚ ᱢᱟᱱᱟᱣᱟ ᱟᱞᱮ ᱚᱲᱟᱜ ᱨᱮᱱ ᱦᱚᱲ ᱦᱚᱸ ᱵᱟᱠᱩ ᱢᱟᱱᱟᱣᱟ ᱵᱷᱟᱹᱭ ᱟᱨ ᱤᱧ ᱢᱮᱛᱟᱭ ᱠᱟᱱᱟ ᱤᱧᱟᱜ ᱫᱚ ᱱᱤᱛ ᱦᱚᱸ ᱪᱮᱫ ᱦᱚᱸ ᱵᱟᱝ ᱪᱤᱠᱟ ᱠᱟᱱ ᱛᱤᱧᱟᱹ ᱯᱟᱲᱦᱟᱜ ᱨᱮᱭᱟᱜ ᱥᱚᱠ ᱢᱮᱱᱟᱜ ᱛᱤᱧᱟ ᱟᱫᱚ ᱢᱤᱛᱟᱹᱧ ᱠᱟᱱᱟ ᱤᱧ ᱤᱫᱤ ᱠᱟᱛᱮ ᱯᱟᱲᱦᱟᱜ ᱢᱮ ᱤᱧᱫᱚ ᱞᱮᱣᱲᱟ ᱚᱱᱠᱟ ᱫᱚ ᱯᱟᱲᱦᱟᱣ ᱫᱚ ᱵᱟᱝ ᱦᱩᱭᱩᱜ ᱛᱤᱧᱟᱹ᱾
ᱟᱫᱚ ᱚᱱᱠᱟ ᱚᱱᱠᱟ ᱛᱮ ᱟᱨ ᱮ ᱯᱷᱚᱱᱮ ᱱᱚᱢᱵᱚᱨ ᱠᱩᱧ ᱵᱞᱚᱠ ᱞᱤᱥᱴ ᱠᱮᱫ ᱛᱟᱭᱟ ᱛᱚ ᱯᱩᱨᱟᱹᱭ ᱯᱷᱳᱱ ᱵᱟᱲᱟ ᱠᱮᱫᱟ ᱦᱟᱱᱟ ᱱᱷᱟᱣᱟ ᱱᱚᱢᱵᱚᱨ ᱛᱮ᱾
ᱴᱷᱤᱠ ᱜᱮᱭᱟᱧ ᱠᱟᱴᱟᱣ ᱫᱟ ᱴᱟᱭᱤᱢ ᱦᱩᱭᱩᱜ ᱠᱟᱱᱟ ᱟᱨᱵᱟᱨᱤᱧ ᱯᱷᱳᱱᱫᱟ᱾ ᱟᱨᱚᱧ ᱯᱷᱳᱱ ᱫᱟ ᱠᱤᱱᱛᱩ ᱥᱟᱵᱽ ᱢᱮ ᱦᱟᱸᱜ᱾
ᱦᱮᱸ ᱢᱟ᱾